ᱦᱮᱞᱳ᱾ ᱡᱚᱦᱟᱨ ᱥᱟᱜᱩᱱ ᱥᱮᱛᱟᱜ ᱜᱚ
ᱦᱮᱸ ᱡᱚᱦᱟᱨ ᱜᱮ ᱜᱚᱝᱠᱮ ᱥᱟᱜᱩᱱ ᱥᱮᱛᱟᱜ᱾
ᱦᱩᱸ ᱪᱮᱜ ᱵᱤᱱ ᱪᱤᱠᱟᱹᱭᱮᱜ-ᱟ ᱞᱟᱹᱭ ᱵᱤᱱ?
ᱦᱚᱸᱜ ᱚᱭ ᱢᱮᱱᱟᱜ ᱠᱟᱫᱤᱧ ᱜᱮᱭᱟ᱾ ᱟᱢ ᱪᱮᱫ ᱠᱚᱢ ᱪᱤᱠᱟᱹᱭᱮᱜ-ᱟ?
ᱟᱞᱤᱧ ᱚᱸ ᱪᱷᱟᱸᱫ ᱥᱮᱜ ᱨᱮᱞᱤᱧ ᱛᱮᱜᱳ ᱵᱟᱲᱟᱭ ᱠᱟᱱᱟ ᱦᱟᱯᱮ ᱠᱟᱴᱤᱜ᱾ ᱞᱤᱧ ᱦᱮᱡ ᱱᱟ ᱟᱫᱚ ᱞᱤᱧ ᱞᱟᱹᱭ ᱮᱜ-ᱟ ᱡᱮ ᱪᱮᱜ ᱴᱚᱯᱤ ᱪᱮᱜ ᱴᱚᱯᱤᱠ ᱵᱟᱨᱮ ᱛᱮ ᱨᱮᱭᱟᱜ ᱞᱟᱝ ᱜᱟᱞᱚᱪ ᱞᱮᱠᱷᱟᱱ ᱵᱷᱟᱜᱮᱜ-ᱟ?
ᱡᱟᱸᱦᱟ ᱞᱮᱠᱟᱱᱟᱜ ᱜᱮ᱾ ᱮᱸ ᱜᱟᱞᱚᱪ ᱞᱮᱠᱷᱟᱱ ᱜᱮ ᱦᱳᱭᱳᱜ-ᱟ ᱚᱱᱠᱟᱱᱟᱜ ᱧᱮᱞ ᱛᱟᱞᱟᱝ ᱢᱮ᱾
ᱟᱪᱪᱷᱟ ᱟᱞᱟᱝ ᱱᱤᱭᱠᱟᱹ ᱵᱟᱨᱮ ᱛᱮᱞᱟᱝ ᱜᱟᱞᱚᱪᱟ ᱡᱮ ᱦᱚᱜ-ᱚᱭ ᱱᱤᱛᱳᱜ᱾ ᱱᱤᱛᱳᱜ ᱯᱷᱤᱯᱟ ᱳᱣᱟᱞᱰ ᱠᱟᱯ ᱪᱟᱞᱟᱜ ᱠᱟᱱᱟ ᱦᱳᱭ ᱥᱮ ᱛᱚ ᱯᱷᱤᱯᱟ ᱳᱣᱟᱞ ᱠᱟᱵ ᱨᱮ ᱟᱵᱚ ᱡᱟᱦᱟᱸ ᱟᱵᱚ ᱤᱱᱰᱤᱭᱟ ᱫᱚ ᱵᱟᱵᱚᱱ ᱯᱟᱴᱤᱥᱤᱯᱮᱴ ᱟᱠᱟᱜᱼᱟ ᱾ ᱛᱚ ᱤᱱᱰᱤᱭᱟ ᱵᱟᱵᱚᱱ ᱯᱟᱴᱤᱥᱤᱯᱮᱴ ᱫᱟᱲᱮᱭᱟᱜ ᱠᱟᱱᱟ ᱛᱚ ᱱᱚᱣᱟ ᱫᱚ ᱢᱮᱫᱴᱮᱡ ᱠᱟᱛᱷᱟ ᱦᱩᱭᱩᱜ ᱠᱟᱱᱟ ᱱᱚᱣᱟ ᱫᱚ ᱱᱚᱭᱟ ᱫᱚ ᱦᱩᱭᱩ ᱠᱟᱱᱟ ᱡᱮ ᱱᱚᱝᱠᱟᱜ ᱠᱟᱱᱟ ᱱᱚᱣᱟ ᱡᱤᱱᱤᱥ ᱫᱚ ᱱᱩᱠᱩ ᱟᱵᱚ ᱪᱟᱱᱥ ᱦᱚᱸᱵᱚᱱ ᱧᱟᱢᱮᱜᱼᱟ ᱱᱚᱣᱟ ᱪᱟᱱᱥ ᱫᱚ ᱴᱷᱤᱠ ᱜᱮᱵᱚᱱ ᱧᱟᱢᱟ ᱟᱵᱚᱨᱮᱱ ᱱᱤᱛᱚᱜ ᱢᱤᱱᱟᱨᱵᱮᱞ ᱮᱠᱟᱰᱮᱢᱤ ᱡᱟᱦᱟᱸᱭ ᱦᱩᱭᱩᱜ ᱠᱟᱱᱟᱭ ᱨᱮᱱ ᱮᱠᱟᱰᱮᱢᱤ ᱱᱤᱛᱳᱜ ᱫᱚ ᱵᱤᱥᱟᱞ ᱥᱮ ᱢᱚᱵᱟᱤᱞ ᱠᱚᱛᱮ ᱵᱚᱱ ᱧᱮᱞᱮᱜᱼᱟ ᱡᱟᱦᱟᱸ ᱫᱚ ᱟᱱᱰᱟᱨ ᱯᱷᱤᱯᱴᱤᱱ ᱮᱸ ᱟᱱᱰᱟᱨ ᱯᱷᱤᱯᱴᱤᱱ ᱨᱮᱱ ᱡᱟᱦᱟᱸ ᱠᱚ ᱱᱤᱛᱳᱜ ᱱᱤᱭᱟᱹ ᱵᱟᱨ ᱜᱤᱫᱽᱨᱟᱹ ᱠᱚᱠᱚ ᱧᱟᱢ ᱠᱟᱜᱼᱟ ᱟᱵᱚ ᱛᱚ ᱚᱞ ᱨᱟᱠᱟᱵ ᱨᱮ ᱪᱟᱱᱥ ᱛᱚ ᱱᱚᱝᱠᱟᱜᱮ ᱡᱩᱫᱤ ᱟᱵᱚ ᱟᱵᱚᱨᱮᱱ ᱤᱱᱰᱤᱭᱟ ᱦᱮᱸ ᱠᱳᱪ ᱡᱟᱦᱟᱸᱭ ᱠᱟᱱᱟᱭ ᱱᱚᱝᱠᱟ ᱜᱮ ᱡᱩᱫᱤ ᱩᱭᱦᱟᱹᱨᱟᱭ ᱡᱮ ᱮᱸ ᱵᱤᱥᱮᱥ ᱠᱟᱭᱛᱮ ᱡᱩᱫᱤ ᱩᱭᱦᱟᱹᱨᱟᱭ ᱡᱮ ᱚᱱᱮ ᱚᱝᱠᱟ ᱱᱤᱛᱚᱜ ᱫᱚ ᱡᱚᱛᱚ ᱯᱚᱭᱥᱟᱹ ᱨᱮᱜᱮ ᱠᱚ ᱟᱠᱷᱨᱤᱧᱚᱜ ᱠᱟᱱᱟ ᱥᱮ ᱡᱩᱫᱤ ᱩᱭᱦᱟᱹᱨᱟᱭ ᱡᱮ ᱦᱩᱸ ᱡᱮ ᱢᱟᱱᱮ ᱠᱷᱮᱞ ᱦᱩᱭᱩᱜᱼᱟ ᱥᱮ ᱱᱚᱝᱠᱟᱱᱟᱜ ᱫᱟᱣ ᱦᱟᱛᱟᱣ ᱦᱩᱭᱩᱜᱼᱟ ᱠᱤᱱᱛᱩ ᱮᱸᱜ ᱱᱚᱝᱠᱟ ᱫᱟᱣ ᱦᱟᱛᱟᱣ ᱞᱮᱱᱠᱷᱟᱱ ᱫᱚ ᱟᱵᱚᱨᱮᱱ ᱡᱟᱦᱟᱸ ᱟᱸ ᱵᱤᱥᱮᱥ ᱠᱟᱭᱛᱮ ᱟᱵᱚ ᱥᱟᱱᱛᱟᱲ ᱜᱤᱫᱽᱨᱟᱹ ᱫᱚ ᱮᱢᱱᱤ ᱛᱮᱢᱱᱤ ᱡᱟᱹᱥᱛᱤ ᱧᱚᱜ ᱠᱚ ᱢᱟᱱᱮ ᱯᱷᱩᱴᱵᱚᱞ ᱠᱚᱨᱮ ᱫᱚᱠᱚ ᱤᱭᱟᱹ ᱜᱮᱭᱟ ᱢᱟᱱᱮ ᱟᱹᱰᱤ ᱦᱚᱲᱜᱮ ᱠᱷᱮᱞ ᱤᱫ ᱦᱮᱱᱟᱜ ᱛᱟᱠᱚᱣᱟ ᱟᱜᱽᱨᱚᱦᱤ ᱜᱮᱭᱟ ᱠᱚ, ᱛᱟᱦᱚᱞᱮ ᱱᱤᱛᱚᱜ ᱡᱩᱫᱤ ᱤᱭᱟᱹᱜᱼᱟ ᱛᱚ ᱟᱵᱚᱨᱮᱱ ᱥᱟᱱᱛᱟᱲ ᱵᱚᱭᱦᱟ ᱠᱚᱦᱚᱸ ᱪᱮᱛᱟᱱ ᱥᱮᱫ ᱨᱟᱠᱟᱵ ᱨᱮᱱᱟᱜ ᱟᱹᱰᱤ ᱢᱟᱨᱟᱝ ᱢᱤᱫᱴᱮᱱ ᱨᱟᱥᱛᱟ ᱥᱮ ᱦᱚᱨ ᱫᱤᱥᱟᱹ ᱥᱮ ᱦᱚᱲ ᱚᱱᱟ ᱟᱵᱚ ᱟᱹᱰᱤ ᱪᱮᱛᱟᱱ ᱞᱮᱵᱮᱞ ᱵᱚᱱ ᱨᱟᱠᱟᱵ ᱫᱟᱲᱮᱣᱟᱠᱟᱜᱼᱟ ᱾ ᱠᱤᱪᱷᱩ ᱤᱭᱟᱹ ᱛᱟᱦᱮᱱᱟ ᱟᱨ ᱚᱝᱠᱟ ᱨᱮᱜᱮ ᱟᱵᱚ ᱥᱟᱱᱛᱟᱲ ᱫᱚ ᱛᱟᱭᱚᱢ ᱨᱮ ᱦᱮᱱᱟᱜ ᱵᱚᱱᱟ ᱟᱨ ᱟᱨ ᱱᱚᱝᱠᱟ ᱠᱟᱛᱮᱜ ᱯᱚᱭᱥᱟᱹ ᱨᱮᱜᱮ ᱡᱚᱛᱚ ᱠᱚ ᱫᱟᱯᱟᱞᱫᱟ ᱯᱚᱭᱥᱟᱹ ᱮᱵᱚ ᱫᱚ ᱟᱵᱚᱫᱚ ᱥᱟᱱᱛᱟᱲ ᱫᱚ ᱴᱟᱠᱟ ᱯᱚᱭᱥᱟᱹ ᱛᱮᱵᱚᱱ ᱮᱸ ᱛᱟᱭᱚᱢ ᱨᱮᱜᱮᱭᱟ ᱦᱮᱸ ᱟᱵᱚ ᱫᱚ ᱟᱵᱚ ᱫᱚ ᱯᱟᱹᱦᱤᱞ ᱠᱷᱚᱱᱟᱜ ᱜᱮ ᱵᱤᱨ ᱜᱟᱡᱟᱲ ᱠᱷᱚᱱᱟᱜ ᱵᱤᱨ ᱜᱟᱡᱟᱲ ᱨᱮᱱ ᱦᱚᱲᱜᱮ ᱟᱨ ᱵᱤᱨ ᱜᱟᱡᱟᱲ ᱠᱷᱚᱱᱟᱜ ᱵᱚᱱ ᱦᱮᱡ ᱟᱠᱟᱱᱟ ᱟᱫᱚ ᱱᱚᱝᱠᱟ ᱠᱟᱛᱮᱜ ᱛᱮᱜᱮ ᱱᱚᱣᱟ ᱠᱷᱟᱹᱛᱤᱨ ᱛᱤᱞᱤᱧ ᱞᱮᱭᱮᱜᱼᱟ ᱡᱮ ᱱᱚᱣᱟ ᱡᱟᱦᱟᱸ ᱯᱷᱤᱯᱟ ᱣᱟᱞᱰ ᱠᱟᱹᱯ ᱠᱷᱮᱞ ᱨᱮᱫᱚ ᱡᱩᱫᱤ ᱮ ᱡᱩᱫᱤ ᱱᱚᱸᱰᱮ ᱡᱩᱫᱤ ᱴᱟᱠᱟ ᱯᱚᱭᱥᱟᱹ ᱵᱟᱝᱠᱚ ᱧᱮᱞᱟ ᱛᱚ ᱡᱩᱫᱤ ᱠᱚ ᱞᱮᱭᱟ ᱡᱮ ᱠᱟᱹᱴᱤᱡ ᱵᱷᱟᱜᱮ ᱧᱚᱜ ᱜᱤᱫᱽᱨᱟᱹ ᱟᱵᱚ ᱱᱚᱸᱰᱮ ᱟᱵᱚᱣᱟᱜ ᱱᱚᱣᱟ ᱤᱱᱰᱤᱭᱟ ᱨᱮ ᱮᱠᱥᱚ ᱪᱚ ᱪᱚᱞᱞᱤᱥ ᱠᱟᱨᱳᱲ ᱦᱚᱲ ᱦᱮᱱᱟᱜ ᱵᱚᱱᱟ ᱛᱚ ᱱᱚᱣᱟ ᱠᱷᱚᱱᱟᱜ ᱢᱚᱱᱮ ᱦᱩᱭᱩᱜᱼᱟ ᱡᱮ ᱟᱫᱚ ᱱᱚᱝᱠᱟᱱᱟᱜ ᱠᱟᱱᱟ ᱡᱮ ᱮᱸ ᱟᱵᱚ ᱫᱚ ᱢᱮᱫᱴᱮᱱ ᱢᱤᱰᱟᱞᱵᱟ ᱮᱠᱟᱰᱮᱢᱤ ᱡᱟᱦᱟᱸ ᱞᱮᱭ ᱠᱮᱫᱟᱭ ᱞᱮᱭᱫᱟᱭ ᱢᱮᱥᱤ ᱦᱮᱡ ᱮᱱᱟᱭ ᱢᱮᱥᱤ ᱠᱚ ᱟᱹᱜᱩ ᱠᱮᱫᱮᱭᱟ, ᱮᱸ ᱢᱮᱥᱤ ᱠᱚ ᱟᱹᱜᱩ ᱠᱮᱫᱮᱭᱟ ᱟᱵᱚ ᱤᱱᱰᱤᱭᱟ ᱛᱮ ᱛᱚ ᱠᱷᱚᱱ ᱩᱱᱤ ᱦᱮᱡ ᱠᱟᱛᱮᱜ ᱥᱩᱫᱷᱩ ᱛᱤ ᱞᱟᱲᱟᱣ ᱠᱮᱫᱟᱭ ᱱᱩᱱᱟᱹᱜ ᱴᱩᱠ ᱠᱩᱲᱤ ᱴᱟᱠᱟᱭ ᱤᱫᱤ ᱠᱟᱛᱮᱜ ᱪᱟᱞᱟᱣ ᱮᱱᱟᱭ, ᱦᱮᱸᱥᱮ ᱯᱚᱭᱥᱟᱹ ᱛᱮᱠᱚ ᱟᱹᱜᱩ ᱠᱮᱫᱮᱭᱟ ᱛᱚ ᱟᱫᱚ ᱩᱱᱤ ᱱᱤᱨᱟᱞᱵᱟ ᱮᱠᱟᱰᱮᱢᱤᱭ ᱞᱮᱭ ᱮᱜᱼᱟ ᱞᱮᱹᱭᱫᱟᱭ ᱞᱮ ᱫᱟᱭ ᱡᱩᱫᱤ ᱡᱩᱫᱤ ᱚᱱᱟᱨᱮ ᱡᱩᱫᱤ ᱟᱵᱚ ᱵᱟᱠᱚ ᱫᱟᱞᱟᱞ ᱛᱟᱵᱚᱱᱟ ᱚᱱᱟ ᱤᱭᱟᱹᱨᱮ ᱠᱷᱮᱞ ᱨᱮ ᱛᱟᱦᱚᱞᱮ ᱱᱚᱝᱠᱟ ᱫᱚ ᱢᱮᱜᱴᱮᱱ ᱢᱮᱤᱥ ᱫᱚ ᱪᱟᱜ ᱢᱮᱜᱴᱮᱱ ᱢᱤᱥᱮ ᱫᱚ ᱪᱟᱜ ᱟᱵᱚ ᱱᱚᱣᱟ ᱤᱱ ᱢᱟᱱᱮ ᱟᱵᱚ ᱤᱱᱰᱤᱭᱟ ᱠᱷᱚᱱᱟᱜ ᱜᱮ ᱟᱵᱚ ᱮᱸᱜ ᱱᱚᱝᱠᱟᱱ ᱱᱤᱛᱚᱜ ᱢᱟᱱᱮ ᱫᱚᱥᱴᱤ ᱵᱤᱥᱴᱤ ᱢᱮᱥᱤ ᱵᱤᱥᱤ ᱠᱚ ᱛᱩᱫᱩᱜᱼᱟ ᱡᱩᱫᱤ ᱟᱵᱚ ᱡᱩᱫᱤ ᱚᱱᱟ ᱨᱮ ᱵᱟᱵᱚᱱ ᱫᱟᱞᱟᱞᱤᱭᱟ, ᱛᱚ ᱟᱹᱵᱤᱱ ᱱᱚᱣᱟ ᱫᱚ ᱪᱮᱫ ᱵᱤᱱ ᱞᱟᱹᱭᱟ ᱟᱹᱵᱤᱱ ᱵᱟᱨ ᱠᱟᱛᱷᱟ ᱞᱟᱹᱞ‌ ᱵᱤᱱ ᱾
ᱟᱫᱚ ᱦᱮᱛᱚᱜ ᱫᱚ ᱦᱟᱸᱜ ᱱᱚᱣᱟ ᱫᱚ ᱧᱮᱞᱚᱜ ᱠᱟᱱᱟ ᱮᱸᱜ ᱦᱚᱜᱼᱚᱭ ᱠᱷᱮᱞ ᱠᱚᱨᱮᱱᱟᱜ ᱤᱫᱤ ᱠᱟᱛᱮᱫ ᱦᱚᱸ
ᱦᱮᱸᱥᱮ ᱟᱵᱚ ᱦᱚᱲ ᱜᱤᱫᱽᱨᱟᱹ ᱠᱚᱦᱚᱸ ᱟᱹᱰᱤ ᱵᱷᱟᱹᱜᱤ ᱵᱷᱟᱹᱜᱤ ᱠᱚ ᱢᱮᱱᱟᱜ ᱠᱚᱣᱟ ᱦᱮᱛᱚᱜ ᱠᱷᱮᱞᱳᱣᱟᱨ ᱠᱚ ᱩᱸᱰᱩᱠ ᱟᱠᱟᱱᱟ ᱠᱚ ᱾ ᱠᱤᱱᱛᱩ ᱚᱱᱠᱟᱱ ᱡᱟᱭᱜᱟ ᱨᱮ ᱵᱟᱠᱚ ᱥᱮᱴᱮᱨ ᱫᱟᱲᱮᱭᱟᱜ ᱠᱟᱱᱟ ᱪᱮᱫᱟᱜ?
ᱦᱢ ᱾
ᱱᱚᱣᱟ ᱠᱟᱨᱚᱱ ᱛᱮ ᱵᱟᱠᱚ ᱥᱮᱴᱮᱨ ᱫᱟᱲᱮᱭᱟᱜ ᱠᱟᱱᱟ ᱡᱟᱦᱟᱸ ᱫᱚ ᱚᱱᱠᱟᱱᱟᱜ ᱩᱫᱩᱜ ᱫᱤᱥ ᱤᱟᱹ ᱡᱮ ᱚᱸᱰᱮ ᱤᱫᱤ ᱦᱚᱴᱚ ᱠᱟᱭ ᱦᱩᱭᱩᱜᱼᱟ ᱥᱮ ᱨᱟᱠᱟᱵ ᱤᱫᱤᱭᱮ ᱦᱩᱭᱩᱜᱼᱟ ᱚᱱᱠᱟᱱᱟᱜ ᱜᱟᱭᱤᱰ ᱞᱟᱭᱤᱱ ᱵᱟᱠᱚ ᱧᱟᱢᱮᱫᱼᱟ ᱾
ᱦᱳᱭ ᱥᱮ ᱵᱟᱝ ᱱᱚᱜ ᱱᱚᱝ ᱞᱟᱭᱤᱱ ᱵᱟᱠᱚ ᱧᱟᱢᱮᱫ ᱠᱷᱟᱹᱛᱤᱨ ᱚᱱᱠᱟᱱ ᱡᱟᱭᱜᱟ ᱨᱮ ᱵᱟᱠᱚ ᱥᱮᱴᱮᱨ ᱫᱟᱲᱮᱭᱟᱜ ᱠᱟᱱᱟ ᱾ ᱠᱟᱨᱚᱱ ᱡᱟᱦᱟᱸ ᱱᱩᱠᱩ, ᱧᱩᱛᱩᱢ ᱠᱚᱨᱟ ᱡᱟᱦᱟᱸ ᱛᱤᱱᱟᱹᱜ ᱯᱷᱩᱴᱵᱚᱞ ᱯᱞᱮᱭᱟᱨ ᱠᱚ ᱢᱮᱱᱟᱜ ᱠᱚᱣᱟ᱾ ᱩᱱᱠᱩᱣᱟᱜ ᱫᱚ ᱮᱠᱫᱚᱢ ᱮᱠᱪᱩᱭᱮᱞᱤ ᱦᱚᱨ ᱰᱟᱦᱟᱨ ᱫᱚ ᱱᱚᱰᱮ ᱫᱚ ᱮᱠᱫᱚᱢ ᱥᱮᱴᱮᱨ ᱩᱛᱟᱹᱨ ᱠᱟᱱᱟ ᱡᱮ, ᱱᱚᱸᱰᱮ ᱪᱟᱞᱟᱣ ᱞᱮᱱᱠᱷᱟᱱ ᱱᱚᱰᱮ ᱵᱷᱟᱜᱤᱜᱼᱟ᱾ ᱱᱚᱣᱟ ᱠᱚ ᱱᱚᱣᱟ ᱡᱟᱭᱜᱟ ᱠᱚᱨᱮ ᱠᱷᱮᱞ ᱞᱮᱠᱷᱟᱱ ᱠᱷᱟᱱ ᱩᱫᱩᱜ ᱞᱮᱠᱷᱟᱱ ᱵᱷᱟᱜᱤᱜᱼᱟ ᱟᱨᱠᱤ ᱾ ᱦᱳᱭᱥᱮ ᱱᱚᱜᱼᱚ ᱱᱚᱝᱠᱟᱛᱮ ᱟᱫᱚ ᱚᱱᱮ ᱧᱩᱛᱩᱢ ᱨᱟᱠᱟᱵ ᱠᱟᱱᱟ ᱵᱟᱹᱭ ᱵᱟᱹᱭᱛᱮ, ᱩᱱᱠᱩ ᱟᱠᱚᱜᱮ ᱠᱞᱟᱵᱽ ᱡᱟᱦᱟᱸ ᱢᱮᱱᱟᱜ ᱠᱚᱣᱟ, ᱚᱱᱠᱟ ᱚᱱᱠᱟ ᱛᱟᱦᱮᱸᱜ ᱠᱚ ᱜᱚᱲ ᱤᱫᱤᱭᱮᱫ ᱠᱚᱣᱟ ᱾ᱟᱨ ᱟᱨ ᱟᱵᱚ ᱱᱩᱠᱩ ᱡᱟᱦᱟᱸ ᱛᱤᱱᱟᱹᱜ, ᱯᱷᱩᱴᱵᱚᱞ ᱯᱞᱮᱭᱟᱨ ᱠᱚ ᱢᱮᱱᱟᱜ ᱠᱚᱣᱟ᱾ ᱠᱤᱱᱛᱩ ᱱᱩᱠᱩ ᱫᱚ ᱦᱟᱸᱜ ᱚᱱᱟ ᱡᱟᱭᱜᱟᱟᱨ ᱨᱮ ᱵᱟᱠᱚ ᱥᱮᱴᱮᱨ ᱫᱟᱲᱮᱭᱟᱜ ᱠᱟᱱᱟ᱾
ᱦᱩᱸ ᱫᱟᱲᱮᱭᱟᱜ ᱠᱟᱱᱟ ᱦᱮᱸ ᱮᱠᱫᱚᱢ ᱮᱠᱫᱚᱢ᱾ ᱛᱟᱯᱚᱨ ᱟᱵᱮᱱ ᱡᱮᱢᱚᱱ ᱥᱟᱱᱛᱟᱨ ᱠᱚ ᱨᱮᱱ ᱥᱤᱝᱦᱩ ᱢᱟᱨᱟᱱᱰᱤ ᱥᱟᱫᱩ ᱢᱟᱨᱟᱱᱰᱤ ᱮ ᱵᱚᱲᱚᱲᱚ ᱟᱵᱚᱨ ᱨᱮᱱ ᱯᱷᱩᱴᱵᱚᱞ ᱯᱮᱭᱟᱨ ᱠᱚ, ᱱᱩᱠᱩ ᱡᱚᱫᱤ ᱮᱸ ᱱᱚᱣᱟ ᱠᱚ ᱡᱟᱭᱜᱟ ᱢᱟᱱᱮ ᱥᱮ ᱱᱚᱝᱠᱟᱱᱟᱜ ᱠᱤᱪᱷᱩ ᱤᱭᱟᱹ ᱛᱟᱦᱮᱸ ᱠᱚᱜᱼᱟ, ᱡᱩᱫᱤ ᱱᱚᱝᱠᱟ ᱫᱟᱞᱟᱞᱤ ᱵᱟᱝ ᱦᱩᱭ ᱠᱚᱜᱼᱟ ᱛᱟᱞᱟᱨᱮ ᱦᱮᱸᱥᱮ ᱠᱟᱹᱴᱤᱡ ᱢᱤᱫᱴᱟ ᱡᱤᱫᱴᱟ ᱵᱷᱟᱜᱤ ᱵᱷᱟᱜᱤ ᱡᱟᱭᱜᱟ ᱟᱨ ᱥᱮ, ᱱᱚᱣᱟ ᱡᱟᱹᱱᱤᱡᱟᱸ ᱡᱤᱡ ᱡᱩᱤ ᱱᱚᱝᱠᱟ ᱡᱩᱫᱤ ᱤᱭᱟᱹ ᱛᱟᱦᱮᱸ ᱠᱚᱜ ᱛᱟᱵᱱᱟ, ᱟᱵᱚ ᱡᱩᱫᱤ ᱚᱱᱟ ᱛᱟᱞᱮ ᱵᱟᱝ ᱦᱩᱭᱩᱜ ᱠᱚᱜᱼᱟ᱾ ᱟᱥᱟ ᱠᱚᱨᱤ ᱟᱵᱚ ᱥᱟᱱᱛ ᱵᱚᱭᱦᱟ ᱠᱚ ᱡᱟᱹᱱᱤᱡ ᱥᱟᱸᱜᱮ ᱜᱮ ᱠᱚᱠᱚ ᱠᱷᱮᱞ ᱠᱮᱭᱟ ᱡᱮ, ᱤᱭᱟᱹ ᱜᱮᱠᱚ ᱠᱷᱮᱞ ᱠᱮᱭᱟ ᱥᱟᱸᱜᱮ ᱧᱚᱜ ᱠᱚ ᱠᱷᱮᱞ ᱠᱮᱭᱟ ᱡᱮ ᱯᱷᱴᱵ ᱣᱟᱨᱞᱰ ᱠᱟᱯ ᱨᱮᱫᱚ ᱦᱮᱸ ᱡᱟᱹᱱᱤᱡ, ᱢᱟᱱᱮ ᱱᱤᱛᱚᱜ ᱡᱩᱫᱤ ᱚᱱᱠᱟ ᱦᱩᱭ ᱠᱚᱜᱼᱟ ᱾
ᱟᱫᱚ ᱦᱳᱭ᱾ ᱱᱚᱣᱟ ᱫᱚ ᱦᱟᱸᱜ ᱡᱮᱢᱚᱱ ᱯᱮᱠᱴᱤᱥ ᱛᱟᱞᱟᱛᱮ, ᱡᱮᱢᱚᱱ ᱮᱠᱟᱰᱮᱢᱤ ᱠᱚᱨᱮ ᱠᱚ ᱵᱚᱞᱚᱱ ᱠᱟᱱᱟ ᱦᱟᱸᱜ᱾ ᱚᱸᱰᱮ ᱫᱚ ᱯᱮᱠᱴᱤᱥ ᱠᱚ ᱧᱟᱢᱮᱫ ᱠᱷᱟᱱ ᱫᱚᱠᱚ ᱠᱷᱮᱞ ᱫᱟᱲᱮᱭᱟᱜ ᱠᱟᱱᱟ ᱴᱷᱤᱠ ᱜᱮ ᱾ ᱠᱤᱱᱛᱩ ᱱᱚᱜᱼᱚᱭ ᱠᱚ ᱠᱷᱮᱞ ᱠᱟᱱ ᱨᱮᱦᱚᱸ, ᱱᱩᱠᱩ ᱡᱟᱦᱟᱸ ᱱᱩᱠᱩ ᱢᱤᱥᱤ ᱠᱚᱣᱟᱜ ᱧᱩᱛᱩᱢ ᱞᱟᱹᱭ ᱠᱮᱫᱮᱜᱼᱟ ᱦᱟᱸᱜ ᱱᱩᱠᱩ ᱠᱤ ᱱᱚᱝᱠᱟ ᱜᱮᱠᱚ ᱛᱟᱦᱮᱸᱠᱟᱱᱟ ᱠᱤ? ᱵᱟᱹᱭ ᱵᱟᱹᱭᱛᱮ ᱱᱚᱝᱠᱟ ᱜᱮᱠᱚ ᱨᱟᱠᱟᱵ ᱦᱮᱡ ᱟᱠᱟᱱᱟ ᱾ ᱰᱟᱭᱨᱮᱠᱴ ᱠᱚ ᱠᱷᱮᱞ ᱠᱟᱱ ᱛᱟᱦᱮᱸᱱᱟ, ᱚᱱᱠᱟ ᱫᱚ ᱵᱟᱝ ᱵᱟᱹᱭ ᱵᱟᱹᱭ ᱛᱮ ᱦᱩᱰᱤᱧ ᱦᱩᱰᱤᱧ ᱠᱞᱟᱵᱽ ᱠᱚᱨᱮ, ᱠᱷᱮᱞ ᱠᱷᱮᱞ ᱛᱮ ᱱᱩᱠᱩ ᱦᱟᱸᱜ ᱠᱚ ᱨᱟᱠᱟᱵ ᱦᱮᱡ ᱟᱠᱟᱱᱟ ᱾ ᱛᱟᱭᱛᱚ ᱠᱤᱱᱛᱩ ᱟᱵᱚᱨᱮᱱ ᱦᱚᱸ ᱱᱩᱠᱩ ᱡᱟᱦᱟᱸᱭ ᱠᱚ ᱢᱮᱱᱟᱜ ᱠᱚᱣᱟ ᱦᱟᱸᱜ, ᱠᱷᱮᱞ ᱠᱟᱱᱟ ᱠᱚ ᱾ ᱵᱷᱟᱜᱮ ᱵᱷᱟᱜᱮ ᱯᱞᱮᱭᱟᱨ ᱠᱚ, ᱱᱩᱠᱩ ᱥᱟᱫᱫᱩ ᱢᱟᱱᱰᱤ ᱮᱢᱟᱱ ᱦᱮᱸᱥᱮ ᱾ ᱠᱤᱱ ᱛᱚ ᱱᱩᱠᱩ ᱦᱚᱸ ᱜᱟᱭᱤᱰ ᱞᱟᱭᱤᱱ ᱡᱚᱫᱤ ᱱᱚᱝᱠᱟ ᱠᱚ ᱛᱮᱭᱟᱨ ᱦᱚᱴᱚ ᱟᱠᱚᱣᱟ ᱡᱮ, ᱡᱟᱦᱟᱱ ᱠᱞᱟᱵᱽ ᱯᱟᱦᱴᱟ ᱠᱷᱚᱱ ᱜᱮ ᱾ ᱵᱟᱹᱭ ᱵᱟᱹᱭᱛᱮ ᱱᱩᱠᱩ ᱦᱚᱸ ᱚᱱᱟ ᱴᱷᱟᱶ ᱨᱮᱠᱚ ᱥᱮᱴᱮᱨ ᱫᱟᱲᱮᱭᱟᱜᱼᱟ᱾ ᱟᱨ ᱱᱚᱜᱼᱚᱭ ᱡᱮ, ᱯᱮᱠᱴᱤᱥ ᱠᱚᱠᱚ ᱧᱟᱢ ᱞᱮᱠᱷᱟᱱ ᱜᱮ ᱦᱟᱯᱮᱱ ᱫᱤᱱ ᱨᱮᱦᱚᱸ ᱟᱥᱛ ᱟᱥᱟᱭᱟᱹᱧ ᱡᱮ, ᱱᱩᱠᱩ ᱦᱚᱸ ᱱᱚᱝᱠᱟ ᱠᱷᱮᱞ ᱨᱮᱱᱟᱜ ᱪᱟᱱᱥ ᱠᱚ ᱧᱟᱢ ᱫᱟᱲᱮᱭᱟᱜᱼᱟ ᱟᱨᱠᱤ ᱾
ᱦᱮᱸ ᱟᱫᱚ ᱟᱞᱤᱧ ᱞᱤᱧ ᱢᱮᱱᱫᱟ ᱱᱚᱣᱟ ᱡᱮ, ᱱᱚᱣᱟ ᱠᱚᱨᱮ ᱫᱟᱞᱟᱞᱤ ᱟᱞᱚ ᱦᱩᱭᱩᱜ ᱢᱟ᱾ ᱦᱮᱸ, ᱫᱟᱞᱟᱞᱤ ᱟᱞᱚ ᱦᱩᱭᱩᱜᱢᱟ ᱾ᱛᱟᱯᱚᱨ ᱱᱚᱜᱼᱚᱭ ᱡᱮᱢᱚᱱ, ᱥᱤᱫᱷᱩ ᱢᱟᱱᱰᱤ ᱛᱟᱨᱚᱠ ᱦᱮᱢᱵᱨᱚᱢ ᱾ ᱩᱱᱠᱩ ᱠᱚ ᱡᱟᱦᱟᱸᱭ ᱠᱚ ᱵᱚᱲᱚ ᱵᱚᱲᱚ ᱫᱟᱨᱚ ᱟᱵᱚ ᱨᱮᱱ, ᱱᱩᱠᱩ ᱦᱚᱸ ᱱᱤᱛ ᱚᱥᱚᱥᱛᱤᱤᱭ ᱠᱚ ᱛᱚ ᱦᱟᱯᱮᱱ ᱫᱤᱱ ᱟᱨᱚ ᱟᱨ ᱦᱚᱸ ᱛᱤᱱᱟᱜ ᱛᱟᱨᱚᱠ ᱠᱚ ᱛᱩᱫᱩ-ᱟ ᱾ ᱟᱨᱚ ᱤᱭᱟᱹ ᱠᱚ ᱛᱩᱫᱩᱜᱼᱟ, ᱪᱮᱫ ᱠᱚ ᱞᱟᱹᱭᱟ ᱟᱨᱚ ᱥᱟᱟᱹᱫᱩᱢ ᱢᱟᱨᱟᱱᱰᱤ ᱠᱚ ᱛᱩᱫᱩᱜᱼᱟ ᱾ ᱜᱟᱫᱟ ᱠᱚ ᱛᱩᱫᱩᱜᱼᱟ᱾ ᱛᱟᱦᱚᱞᱮ ᱢᱟᱱᱮ ᱱᱚᱝᱠᱟᱱ ᱜᱮ ᱢᱟᱱᱮ ᱟᱭᱢᱟ ᱠᱚ ᱛᱩᱫᱩᱜᱼᱟ ᱾ ᱛᱟᱦᱞᱮ ᱱᱚᱝᱠᱟ ᱠᱚ ᱟᱵᱚ ᱡᱩᱫᱤ ᱵᱟᱵᱚᱱ ᱚᱱᱟ ᱨᱮ ᱵᱟᱵᱚᱱ ᱫᱟᱞᱟᱞᱤᱭᱟ ᱥᱮ ᱵᱟᱠᱚ ᱛᱟᱞᱟ ᱞᱮᱭᱟ ᱦᱮᱸ ᱛᱟᱦᱞᱮ ᱱᱚᱣᱟ ᱫᱚ, ᱟᱵᱚ ᱪᱮᱛᱟᱱ ᱥᱮᱫ ᱨᱟᱠᱟᱵ ᱮᱱᱟ ᱢᱤᱫᱴᱮᱱ ᱟᱨ ᱡᱚᱛᱚ ᱦᱚᱲᱜᱮ ᱤᱧ ᱫᱚ ᱚᱠᱚᱭ ᱢᱟᱱᱮ ᱡᱟᱹᱛᱤ ᱯᱟᱹᱨᱤᱥ ᱚᱠᱚᱭᱞᱟ ᱚᱠᱚᱭ ᱵᱟᱹᱧ ᱵᱷᱮᱫ ᱠᱚᱣᱟ᱾ ᱥᱟᱱᱟᱢ ᱦᱚᱲᱜᱮ ᱥᱟᱱᱟᱢ ᱤᱱᱰᱤᱭᱟᱱ ᱡᱟᱦᱟᱸ ᱛᱤᱱᱟᱹᱜ ᱦᱮᱱᱟᱜ ᱠᱚᱣᱟ ᱥᱟᱱᱟᱢ ᱦᱚᱲᱜᱮ ᱢᱤᱫᱴᱮᱱ ᱥᱩᱡᱳᱜᱽ ᱥᱩᱵᱤᱫᱷᱟ ᱠᱚ ᱧᱟᱢᱟ᱾ ᱟᱨ ᱧᱟᱢ ᱢᱟᱠᱚ ᱾ ᱥᱚᱨᱠᱟᱨ ᱴᱷᱮᱱ ᱱᱚᱣᱟ ᱢᱤᱫᱴᱮᱱ ᱟᱵᱫᱟᱨ ᱴᱷᱮᱱ ᱫᱚᱦᱚ ᱞᱮᱠᱷᱟᱱ ᱵᱷᱟᱜᱤᱜᱼᱟ᱾ ᱮᱸ ᱥᱮ ᱟᱨ ᱥᱚᱨᱠᱟᱨ ᱡᱩᱫᱤ ᱟᱸᱡᱚᱢ ᱛᱟᱵᱚᱱᱟᱭ ᱥᱮ ᱥᱚᱨᱠᱟᱨ ᱡᱩᱫᱤ ᱠᱚᱭᱚᱜ ᱟᱭ ᱠᱨᱤᱠᱮᱴ ᱠᱷᱮᱞ ᱠᱨᱤᱠᱮᱴ ᱠᱷᱮᱞ ᱪᱮᱛᱟᱱ ᱨᱮ ᱥᱟᱞ ᱥᱚᱨᱠᱟ ᱤᱭᱟᱹ ᱢᱟᱱᱮ ᱥᱚᱨᱠᱟᱨᱟᱜ ᱟᱹᱰᱤ ᱡᱳᱨ ᱟᱹᱰᱤ ᱢᱟᱨᱟᱝ ᱵᱷᱩᱢᱤᱠᱟ ᱯᱟᱞᱚᱱᱟᱭ ᱠᱨᱤᱠᱮᱴ ᱪᱮᱛᱟᱱ ᱨᱮᱫᱚ ᱫᱚᱢᱮ ᱜᱮ ᱢᱮᱸᱫ ᱞᱩᱛᱩᱨᱟᱜ ᱟᱭ᱾ ᱠᱤᱱᱛᱩ ᱯᱷᱤᱯᱟᱣᱟᱨᱞᱰ ᱠᱟᱯ ᱫᱚ, ᱢᱟᱱᱮ ᱯᱟᱸᱥ ᱥᱚ ᱠᱳᱴᱤ ᱢᱟᱱᱮ ᱡᱟᱦᱟᱸᱭ ᱯᱷᱟᱭᱱᱮᱞ ᱠᱚ ᱠᱷᱮᱮᱞᱼᱟ ᱯᱟᱸᱥ ᱥᱚ ᱠᱳᱴᱤ ᱴᱟᱠᱟ ᱠᱚ ᱧᱟᱢᱮᱜᱼᱟ᱾ ᱛᱟᱦᱚᱞᱮ ᱱᱩᱠᱩ ᱯᱟᱸᱥ ᱥᱚ ᱠᱳᱴᱤ ᱪᱮᱛᱟᱱ ᱨᱮᱠᱚ ᱧᱟᱢᱮᱜᱼᱟ ᱛᱟᱦᱚᱞᱮ ᱟᱨ ᱦᱮᱱᱟᱜ ᱼᱟ ᱵᱚᱦᱩᱠᱳᱴᱤ ᱴᱟᱠᱟᱱᱟᱜ ᱠᱷᱮᱞ ᱠᱟᱱᱟ᱾ ᱡᱟᱦᱟᱸ ᱫᱚ ᱱᱚᱸᱰᱮ ᱠᱨᱤᱠᱮᱴ ᱡᱟᱦᱟᱸ ᱳᱭᱟᱞᱠᱟᱯ ᱦᱩᱭᱩᱜ ᱠᱟᱱᱟ ᱚᱱᱟ ᱫᱚ ᱯᱚᱧᱪᱟᱥ ᱠᱳᱴᱤ ᱴᱟᱠᱟ ᱨᱮᱱᱟᱜ ᱦᱚᱸ ᱵᱟᱝ ᱠᱟᱱᱟ᱾ᱢᱟᱱᱮ ᱞᱟᱛᱟᱨ ᱨᱮᱱᱟᱜ ᱠᱟᱱᱟ ᱛᱟᱦᱞᱮ ᱚᱝᱠᱟᱱ ᱦᱩᱸ ᱱᱚᱣᱟ ᱫᱚ ᱛᱟᱦᱚᱞᱮ ᱱᱚᱣᱟ ᱠᱚ ᱩᱭᱦᱟᱹᱨ ᱞᱮᱠᱷᱟᱱ ᱥᱚᱨᱠᱟᱨ ᱢᱮᱸᱫ ᱞᱩᱛᱩᱨ ᱞᱟᱜᱟᱣᱭᱟ, ᱥᱩᱫᱷᱩ ᱢᱤᱜ ᱫᱷᱟᱨᱮ ᱠᱟᱛᱮᱜ ᱟᱵᱚ ᱫᱚ ᱢᱟᱱᱮ ᱚᱱᱠᱟ ᱠᱟᱛᱮᱜ ᱫᱚ ᱵᱟᱝ ᱦᱩᱭᱩᱜᱼᱟ ᱡᱚᱛᱚ ᱦᱮᱸ ᱡᱟᱦᱟᱸ ᱛᱤᱱᱟᱹᱜ ᱯᱷᱤᱯᱷᱟ ᱳᱣᱟᱞᱰ ᱠᱟᱯ ᱠᱚ ᱠᱷᱮᱞᱮᱜᱼᱟ ᱱᱩᱠᱩ ᱡᱚᱛᱚ ᱟᱠᱚᱨᱮᱱ ᱮᱸ ᱜᱷᱚᱴᱟ ᱫᱮᱥᱛᱚ ᱫᱮᱥ ᱨᱮᱱ ᱟᱠᱚ ᱨᱮᱱ ᱟᱠᱚ ᱩᱱᱠᱩ ᱡᱟᱦᱟᱸᱭ ᱮᱸ ᱯᱤ ᱮᱢ ᱠᱚ ᱮᱸ ᱡᱟᱦᱟᱸ ᱡᱟᱦᱟᱸᱞᱮᱠᱟ ᱡᱟᱦᱟᱸᱞᱮᱠᱟ ᱟᱹᱰᱤ ᱨᱚᱠᱚᱢ ᱟᱹᱰᱤ ᱨᱚᱠᱚᱢ ᱢᱮᱱᱟᱜᱼᱟ ᱡᱮᱢᱚᱱ ᱮᱸ ᱮᱸ ᱪᱮᱜ ᱠᱚ ᱞᱟᱹᱭᱟ ᱛᱮᱦᱤᱧ ᱠᱚ ᱛᱮᱦᱮᱧ ᱯᱷᱟᱭᱱᱮᱞ ᱨᱮᱠᱚ ᱨᱟᱠᱟᱵ ᱱᱟ ᱡᱟᱦᱟᱸᱭ ᱫᱚ ᱦᱩᱭᱩᱜ ᱠᱟᱱᱟ ᱠᱚ ᱮᱥᱯᱮᱱ ᱮᱥᱯᱮᱱ ᱨᱮᱫᱚ, ᱮᱸ ᱵᱟᱝᱢᱟ ᱞᱟᱹᱭᱟᱠᱚ ᱡᱮ ᱨᱟᱡᱽ ᱟᱹᱨᱤ ᱦᱮᱱᱟᱜ ᱜᱮᱭᱟ ᱨᱟᱡᱟ ᱨᱟᱡᱽ ᱚᱝᱠᱟ ᱢᱤᱜᱴᱟᱝ ᱤᱭᱟᱹ ᱦᱮᱱᱟᱜ ᱜᱮᱭᱟ᱾ ᱡᱮ ᱨᱟᱡᱟ ᱠᱚ ᱢᱟᱱᱮ ᱨᱟᱡᱟ ᱞᱮᱠᱟ, ᱦᱮᱸᱥᱮ ᱨᱟᱡᱟ ᱢᱟᱱᱮ ᱞᱟᱦᱟᱛᱮᱱᱟᱜ ᱡᱟᱦᱟᱸ ᱟᱵᱚ ᱯᱟᱹᱦᱤᱞ ᱨᱟᱡᱟ ᱨᱟᱡᱽ ᱨᱟᱯᱟᱡᱽ ᱛᱟᱦᱮᱸ ᱞᱮᱱᱟ ᱨᱟᱡᱽ ᱨᱟᱯ ᱨᱟᱡᱽ ᱠᱷᱚᱱᱟᱜ ᱜᱮᱛᱚ ᱱᱮᱛᱟ ᱢᱚᱱᱛᱨᱤ ᱠᱚ ᱵᱮᱱᱟᱣ ᱠᱟᱜᱼᱟ ᱥᱮ ᱫᱚ ᱨᱟᱡᱽ ᱨᱟᱯᱟᱡᱽ ᱪᱟᱵᱟᱭᱱᱟ ᱯᱟᱹᱦᱤᱞ ᱫᱚ ᱟᱵᱚ ᱴᱷᱮᱱ ᱨᱟᱡᱽ ᱨᱟᱯᱟᱡᱽ ᱛᱟᱦᱮᱸ ᱞᱮᱱᱟ᱾ ᱛᱚ ᱚᱱᱟ ᱨᱟᱡᱽ ᱨᱟᱯᱟᱡᱽ ᱫᱚ ᱱᱟᱦᱟᱸᱜ ᱢᱮᱱᱟᱜ ᱜᱮᱭᱟ ᱚᱱᱠᱟᱱᱟᱜ ᱡᱤᱱᱤᱥ ᱫᱚ ᱮᱸ ᱟᱹᱰᱤ ᱵᱷᱟᱜᱮ ᱵᱩᱡᱷᱟᱹᱜᱼᱟ ᱡᱮ ᱱᱚᱝᱠᱟ ᱱᱮᱛᱟ ᱢᱚᱱᱛᱨᱤ ᱢᱟᱠᱚ ᱡᱩᱜᱽ ᱡᱩᱜᱽ ᱠᱚ ᱵᱚᱫᱚᱞ ᱪᱟᱞᱟᱜᱼᱟ ᱱᱚᱝᱠᱟᱱ ᱟᱹᱰᱤ ᱠᱤᱪᱷᱩ ᱜᱮ ᱦᱟᱱᱟ ᱱᱟᱣᱟ ᱯᱟᱞᱴᱟᱣ ᱪᱟᱞᱟᱜ ᱠᱟᱱᱟ ᱠᱤᱱ ᱛᱩ ᱨᱟᱡᱽ ᱟᱹᱲᱤ ᱡᱤᱱᱤᱥᱴᱟᱜ ᱫᱚ, ᱟᱹᱰᱤᱜᱮ ᱡᱟᱹᱱᱤᱡ ᱢᱚᱱᱮ ᱦᱩᱭᱩᱜᱼᱟ ᱡᱮ ᱟᱹᱰᱤ ᱵᱷᱟᱜᱮ ᱛᱟᱦᱮᱸᱱᱟ ᱟᱵᱚ ᱚᱱᱟᱦᱚ ᱵᱟᱵᱚᱱ ᱧᱮᱞ ᱠᱟᱜᱼᱟ᱾ ᱦᱮᱸ ᱠᱤᱱᱛᱩ ᱡᱚᱛᱚ ᱴᱩᱠᱩ ᱵᱩᱡᱷᱟᱹᱜᱼᱟ ᱡᱮ ᱨᱟᱡᱽ ᱫᱚ ᱨᱟᱡᱽ ᱟᱹᱲᱤ ᱠᱚᱫᱚ ᱫᱚᱢᱮ ᱮᱠᱴᱟ ᱠᱷᱟᱫ ᱡᱤᱱᱤᱥ ᱫᱚ ᱵᱟᱝ ᱛᱟᱦᱮᱸ ᱞᱮᱱᱟ ᱟᱫᱚ ᱨᱟᱡᱽ ᱨᱟᱯᱟᱡᱽ ᱡᱩᱣᱟ ᱫᱚᱠᱚ ᱪᱟᱵᱟᱣᱱᱟ ᱟᱨ ᱪᱟᱵᱟ ᱠᱮᱜ ᱠᱚᱣᱟ ᱱᱚᱣᱟ ᱫᱚ ᱪᱟᱵᱟ ᱠᱟᱨᱚᱱ ᱫᱚ ᱵᱟᱠᱚ ᱪᱟᱵᱟ ᱠᱚᱣᱟ ᱡᱮᱠᱷᱟᱱ ᱜᱮ ᱨᱟᱡᱽ ᱵᱚᱝᱥᱚ ᱠᱤ ᱵᱟᱹᱱᱩᱜ ᱠᱚᱣᱟ ᱢᱮᱱᱟᱜ ᱠᱚᱜᱮᱭᱟ᱾ ᱱᱤᱛᱚᱜ ᱱᱚᱣᱟ ᱟᱠᱚ ᱡᱚᱛᱚ ᱦᱮᱸ ᱡᱚᱛᱚ ᱠᱚ ᱢᱟᱱᱮ ᱠᱚ ᱵᱤᱞᱩᱯᱛ ᱤᱫᱤᱫᱟ ᱥᱮ ᱪᱟᱵᱟ ᱤᱫᱤ ᱠᱮᱜ ᱠᱚᱣᱟ ᱱᱚᱣᱟ ᱫᱚ ᱟᱵᱚ ᱠᱚ ᱞᱮᱠᱟᱱ ᱦᱚᱲ ᱜᱮ ᱥᱮ ᱡᱟᱦᱟᱸᱭ ᱠᱚ ᱟᱵᱚ ᱠᱚᱨᱮᱱ ᱦᱟᱲᱟᱢ ᱵᱟᱝ ᱠᱚ ᱱᱩᱠᱩ ᱠᱚ ᱱᱚᱣᱟ ᱠᱚ ᱪᱟᱵᱟ ᱟᱹᱜᱩ ᱠᱟᱫᱟ ᱠᱤᱱᱛᱩ ᱱᱚᱣᱟ ᱪᱟᱵᱟ ᱟᱹᱜᱩ ᱫᱚ ᱚᱱᱟ ᱯᱤᱪᱟᱨ ᱫᱚ ᱢᱟᱱᱮ ᱠᱷᱟᱨᱟᱯ ᱵᱩᱡᱷᱟᱹᱜᱼᱟ ᱫᱤ ᱮᱸ ᱟᱵᱚᱣᱟᱜ ᱡᱟᱦᱟᱸ ᱞᱮᱠᱟ ᱛᱟᱦᱮᱸ ᱞᱮᱱᱟ ᱚᱱᱟ ᱠᱚ ᱡᱮᱢᱚᱱ ᱡᱷᱚᱛᱚ ᱠᱤᱪᱷᱩ ᱱᱮᱛᱟᱨ ᱡᱮᱢᱚᱱ ᱡᱟᱦᱟᱸ ᱞᱮᱠᱟ ᱟᱵᱚᱣᱟᱜ ᱡᱟᱦᱟᱸ ᱞᱮᱠᱟ, ᱮᱸ ᱥᱟᱱᱛᱟᱲ ᱠᱚᱣᱟᱜ ᱴᱨᱟᱰᱤᱥᱚᱱᱟᱞ ᱡᱟᱦᱟᱸ ᱤᱭᱟᱹ ᱟᱵᱚᱣᱟᱜ ᱡᱚᱛᱚ ᱠᱤᱪᱷᱩ ᱜᱮ ᱟᱥᱛᱮ ᱟᱥᱛᱮᱵᱚᱱ ᱮᱱᱮᱡ ᱥᱮᱨᱮᱧ ᱠᱚᱦᱚᱸ᱾ ᱮᱱᱮᱡ ᱥᱮᱨᱮᱧ ᱠᱚ ᱡᱚᱛᱚ ᱠᱚᱵᱚᱱ ᱟᱥᱛᱮ ᱟᱥᱛᱮ ᱵᱚᱱ ᱦᱤᱲᱤᱧ ᱪᱟᱵᱟᱭᱫᱟ ᱰᱤᱡᱮ ᱮᱱᱮᱡ ᱞᱟᱜᱲᱽᱮ ᱨᱮᱵᱚᱱ ᱵᱚᱞᱚᱱ ᱠᱟᱱᱟ ᱦᱮᱸ, ᱛᱟᱨᱯᱚᱨ ᱮᱱᱮᱡ ᱥᱮᱨᱮᱧ ᱨᱮᱫᱚ ᱵᱟᱵᱚᱱ ᱞᱟᱦᱟᱜᱼᱟ ᱟᱵᱚ ᱰᱤᱡᱮ ᱮᱱᱮᱡ ᱨᱮᱫᱚ ᱞᱟᱦᱟ ᱨᱮᱜᱮ ᱡᱚᱛᱚ ᱦᱚᱲ ᱵᱚᱱ ᱠᱩᱲᱤ ᱛᱟᱢ ᱠᱚᱲᱟ ᱛᱟᱢ ᱡᱚᱛᱚ ᱦᱚᱲᱜᱮ ᱚᱠᱚᱭ ᱦᱚᱸ ᱵᱟᱵᱚᱱ ᱠᱚᱢᱟ᱾ ᱦᱩᱸ ᱠᱤᱱᱛᱩ ᱱᱚᱣᱟ ᱠᱚ ᱡᱤᱱᱤᱥ ᱮᱸ ᱚᱱᱠᱟ ᱵᱤᱞᱩᱯᱛᱚ ᱤᱫᱤ ᱞᱮᱠᱷᱟᱱ ᱫᱚ ᱮᱸ ᱢᱟᱱᱮ ᱟᱵᱚ ᱫᱚ ᱚᱠᱟ ᱞᱮᱠᱟᱱ ᱰᱟᱦᱟᱨ ᱛᱮᱵᱚᱱ ᱪᱟᱞᱟᱜᱼᱟ ᱟᱵᱚ ᱠᱚ ᱜᱮ ᱵᱟᱵᱚᱱ ᱵᱟᱰᱟᱭᱟ ᱢᱟᱱᱮ, ᱮᱢᱚᱱ ᱡᱟᱭᱜᱟ ᱨᱮᱵᱚᱱ ᱪᱟᱞᱟᱜᱼᱟ ᱡᱟᱦᱟᱸ ᱫᱚ ᱟᱵᱚ ᱫᱚ ᱥᱩᱫᱷᱩ ᱢᱟᱱᱮ ᱡᱟᱦᱟᱸ ᱵᱟᱠᱚ ᱞᱟᱹᱭᱮᱜᱼᱟ ᱡᱮ ᱧᱩᱛ ᱠᱷᱚᱱᱟᱜ ᱢᱟᱨᱥᱟᱞ ᱨᱮ ᱦᱤᱡᱩᱜᱼᱟ ᱟᱵᱚ ᱫᱚ ᱢᱟᱨᱥᱟᱞ ᱠᱷᱚᱱᱟᱜ ᱧᱩᱛ ᱨᱮᱵᱚᱱ ᱪᱟᱞᱟᱜ ᱠᱟᱱᱟᱵᱚᱱ᱾ ᱢᱤᱫ ᱠᱟᱛᱷᱟ ᱨᱮᱫᱚ ᱡᱮ ᱟᱢᱫᱚ ᱧᱩᱛᱟᱹᱛᱮ ᱟᱵᱚ ᱫᱚ ᱚᱱᱮ ᱧᱩᱛ ᱵᱷᱤᱛᱨᱤ ᱥᱮᱜ ᱵᱚᱱ ᱵᱚᱞᱚ ᱪᱟᱞᱟᱜ ᱠᱟᱱᱟ ᱟᱵᱤᱱ ᱪᱮᱜ ᱵᱤᱱ ᱞᱟᱹᱭᱟ ᱱᱚᱭᱟ ᱵᱟᱨᱮᱛᱮ ᱞᱟᱹᱭᱢᱮ?
ᱟᱫᱚ ᱱᱚᱣᱟ ᱠᱟᱨᱚᱱ ᱫᱚ ᱱᱚᱣᱟ ᱜᱤᱧ ᱞᱟᱹᱭᱟ ᱠᱟᱨᱚᱱ ᱱᱤᱛᱚᱜ ᱫᱚ ᱡᱟᱦᱟᱸ ᱛᱤᱱᱟᱹᱜ ᱜᱮ ᱦᱟᱸᱜ ᱚᱱᱠᱟ ᱵᱤᱞᱩᱯᱛᱚ ᱦᱚᱨ ᱥᱮᱜ ᱴᱷᱮᱞᱟᱣ ᱠᱟᱱᱟ, ᱠᱟᱨᱚᱱ ᱱᱚᱣᱟ ᱫᱚ ᱟᱵᱚ ᱞᱟ ᱱᱤᱛᱚᱜ ᱦᱚᱲ ᱠᱚᱜᱮ ᱱᱚᱣᱟ ᱠᱚᱫᱚ ᱟᱵᱚ ᱥᱟᱵ ᱨᱟᱠᱟᱵ ᱦᱩᱭ ᱟᱵᱚ, ᱡᱟᱦᱟᱸ ᱫᱚ ᱡᱩᱫᱤ ᱡᱩᱫᱤᱢ ᱧᱮᱞᱟ ᱱᱚᱜᱼᱚᱭ ᱟᱵᱚᱣᱟᱜ ᱮᱱᱮᱡ ᱥᱮᱨᱮᱧ ᱫᱤᱠ ᱫᱤᱭᱮ ᱵᱚᱞᱚ ᱡᱟᱦᱟᱸ ᱫᱚ ᱦᱩᱭᱩᱜ ᱠᱟᱱᱟ ᱠᱩᱫᱩᱢ, ᱠᱟᱹᱦᱱᱤ ᱦᱚᱜᱼᱚ ᱱᱚᱝᱠᱟᱱᱟᱜ ᱦᱚᱸ ᱡᱮᱢᱚᱱ ᱟᱹᱰᱤ ᱜᱟᱱ ᱜᱮ ᱦᱤᱛᱚᱜ ᱟᱫ ᱪᱟᱵᱟᱜ ᱠᱟᱱᱟ ᱦᱳᱭ ᱥᱮ ᱵᱟᱝ? ᱮᱱᱮᱡ ᱥᱮᱨᱮᱧ ᱠᱚ ᱱᱚ ᱚᱭ ᱱᱚᱝᱠᱟᱱᱟᱜ ᱱᱤᱛᱚᱜ ᱵᱟᱝ ᱧᱮᱞᱚᱜ ᱠᱟᱱᱟ, ᱞᱟᱦᱟ ᱫᱚ ᱡᱮᱢᱚᱱ ᱞᱟᱹᱭᱟ ᱠᱚ, ᱞᱟᱜᱽᱲᱮ ᱫᱚ ᱠᱤᱱᱛᱩ ᱫᱤᱱᱟᱹᱢ ᱠᱚ ᱮᱱᱮᱡ ᱛᱟᱦᱮᱱᱟ, ᱦᱮᱸᱥᱮ ᱢᱤᱫᱴᱟᱝ ᱫᱷᱚᱨᱚᱢ ᱟᱠᱷᱲᱟ ᱛᱟᱦᱮᱸ ᱠᱟᱱᱟ ᱚᱸᱰᱮ ᱠᱚ ᱮᱱᱮᱡ ᱛᱟᱦᱮᱸᱜᱼᱟ ᱠᱤᱱᱛᱩ ᱱᱤᱛᱳᱜ ᱚᱱᱟ ᱧᱮᱞᱚᱜ ᱠᱟᱱᱟ᱾ ᱚᱱᱟ ᱠᱚ ᱵᱟᱹᱭ ᱵᱟᱹᱭᱛᱮ ᱟᱫ ᱪᱟᱵᱟᱜ ᱠᱟᱱᱟ ᱠᱤᱱᱛᱩ ᱞᱟᱦᱟᱛᱮᱱ ᱦᱚᱲ ᱠᱚ ᱡᱩᱫᱤ ᱠᱚ ᱛᱟᱦᱮᱸ ᱠᱟᱱᱟ ᱱᱚᱜᱼᱚᱭ ᱱᱚᱝᱠᱟᱱᱟᱜ ᱢᱤᱫᱴᱟᱝ ᱥᱤᱥᱴᱟᱢ ᱠᱚ ᱫᱟᱨᱟᱭ ᱛᱮ ᱛᱮ ᱱᱚᱜᱼᱚᱭ ᱦᱮᱡ ᱦᱤᱡᱩᱜ ᱠᱟᱱ ᱛᱟᱦᱮᱸᱜᱼᱟ ᱠᱤᱱᱛᱩ ᱚᱱᱠᱟᱱᱟᱜ ᱦᱚᱸ ᱵᱟᱹᱭ ᱵᱟᱹᱭᱛᱮ ᱦᱮᱡ ᱦᱤᱡᱩᱜ ᱠᱟᱱᱟ᱾ ᱤᱭᱟᱹ ᱪᱟᱵᱟ ᱦᱤᱡᱩᱜ ᱠᱟᱱᱟ ᱦᱳᱭ ᱥᱮ ᱵᱟᱝ ᱟᱨ ᱛᱟᱨᱯᱚᱨᱮ ᱦᱚᱜ ᱦᱚᱸ ᱳᱭ ᱱᱤᱛᱳ ᱠᱷᱮᱞ ᱠᱚᱨᱮᱱᱟᱜ ᱡᱮᱢᱚᱱ ᱠᱤᱪᱷᱩ ᱱᱚᱝᱠᱟᱱᱟᱜ ᱥᱤᱥᱴᱟᱢ ᱠᱚ ᱥᱟᱵ ᱟᱹᱜᱩᱭᱮᱜᱼᱟ᱾ ᱡᱟᱦᱟᱸ ᱫᱚ ᱱᱤᱛᱳᱜ ᱠᱟᱹᱴᱤᱡ ᱠᱷᱚᱱ ᱜᱮ ᱜᱤᱫᱽᱨᱟᱹ ᱱᱚᱜᱼᱚᱭ ᱚᱞᱚᱜ ᱯᱟᱲᱦᱟᱣ ᱛᱟᱞᱟᱛᱮ ᱟᱡ ᱚᱱᱟ ᱨᱮᱭᱟᱜ ᱥᱮᱪᱮᱫ ᱮ ᱧᱟᱢᱮᱜᱼᱟ᱾ ᱥᱮᱪᱮᱫ ᱧᱟᱢ ᱠᱟᱛᱮ ᱱᱚᱜᱼᱚᱭ ᱥᱟᱨᱴᱤᱯᱷᱤᱠᱮᱴ ᱦᱚᱸᱭ ᱦᱟᱢᱮᱴ ᱫᱟᱲᱮᱭᱟᱜ ᱠᱟᱱᱟ, ᱡᱟᱦᱟᱸ ᱫᱚ ᱟᱨ ᱚᱱᱠᱟ ᱠᱟᱛᱷᱟ ᱛᱟᱞᱟᱛᱮ ᱦᱟᱜ ᱱᱚᱜ ᱚᱭ ᱪᱮᱛᱟᱱ ᱞᱮᱵᱮᱞ ᱥᱮᱫ ᱵᱟᱹᱭ ᱵᱟᱹᱭ ᱛᱮᱠᱚ ᱨᱟᱠᱟᱵ ᱤᱫᱤᱭ ᱠᱟᱱᱟ ᱦᱮᱸ᱾ ᱩᱱᱤᱭᱟᱜ ᱤᱥᱠᱤ ᱟᱹᱠᱤᱞ ᱠᱚ ᱧᱮᱞᱮᱫ ᱛᱟᱭᱟ ᱛᱤᱱᱟᱹᱜ ᱴᱟᱜ ᱢᱮᱱᱟᱜ ᱛᱟᱭᱟ, ᱚᱱᱮ ᱱᱚᱝᱠᱟᱛᱮ ᱚᱞᱚᱜ ᱯᱟᱲᱦᱟᱣ ᱫᱟᱨᱟᱭ ᱛᱮᱦᱚᱸ ᱱᱚᱜᱼᱚᱭ ᱱᱚᱣᱟ ᱠᱚ ᱦᱟᱸᱜ ᱦᱤᱛᱚᱜ ᱧᱟᱢᱚᱜ ᱠᱟᱱᱟ ᱦᱟᱸᱜ᱾ ᱟᱹᱰᱤᱜᱟᱱ ᱠᱷᱮᱛᱨᱮ ᱨᱮᱜᱮ ᱾
ᱦᱩᱸ ᱟᱨ ᱚᱱᱟ, ᱡᱟᱦᱟᱸ ᱥᱚᱨᱠᱟᱨ ᱡᱟᱦᱟᱸ ᱠᱚ ᱡᱟᱦᱟᱸᱭ ᱠᱚ ᱠᱷᱮᱞᱚᱫ ᱛᱟᱵᱚᱱᱟ ᱟᱵᱚᱨᱮᱱ ᱡᱮᱢᱚᱱ ᱟᱯᱮ ᱨᱚᱵᱤᱞᱟᱞ ᱥᱮ ᱪᱮᱞᱮ ᱢᱤᱫᱴᱮᱱ ᱱᱮᱛᱟᱨ ᱥᱟᱱᱛᱟᱲ ᱨᱮᱱ ᱢᱤᱫᱴᱟᱝ ᱦᱟᱱᱮ ᱤᱭᱟᱹᱨᱮ ᱪᱮᱫ ᱤᱭᱟᱹ ᱦᱮᱸ ᱟᱵᱚᱣᱟᱜ ᱱᱚᱣᱟ ᱪᱮᱫ ᱠᱟᱯᱨᱮ ᱢᱤᱫᱷᱟᱣ ᱤᱭᱟᱹ ᱠᱮᱫᱼᱟᱭ ᱢᱟᱱᱮ ᱩᱱᱤ ᱢᱤᱫ ᱥᱠᱳᱨ ᱠᱮᱫᱼᱟᱭ ᱜᱳᱞ ᱫᱟᱲᱮᱭᱟᱱᱟᱭ ᱾ ᱡᱟᱦᱟᱸ ᱟᱵᱚ ᱯᱟᱥᱪᱤᱢ ᱵᱟᱝᱞᱟ ᱠᱚ ᱯᱟᱥᱪᱤᱢ ᱵᱟᱝᱞᱟ ᱠᱚᱫᱚ ᱯᱚᱥᱪᱤᱢ ᱵᱟᱝᱞᱟ ᱥᱮ ᱟᱵᱚ ᱪᱮᱠᱟ ᱪᱚᱝ ᱢᱚᱴᱷᱮ ᱚᱠᱚᱭ ᱠᱚ ᱫᱟᱲᱮᱱᱟ ᱡᱟᱦᱟᱭ ᱯᱟᱥᱪᱤᱢ ᱵᱟᱝᱞᱟ ᱠᱷᱚᱱᱟᱜ ᱜᱮ ᱟᱞᱮ ᱫᱚ ᱮᱸᱜ ᱯᱟᱥᱪᱤᱢ ᱵᱟᱝᱞᱟ ᱜᱮ ᱡᱟᱹᱱᱤᱡ ᱥᱮ ᱪᱮᱫ ᱞᱮᱠᱟ ᱩᱱᱤ ᱨᱚᱵᱤᱞᱟᱞ ᱪᱮᱫ ᱧᱩᱛᱩᱱ ᱛᱟᱦᱮᱸ ᱞᱮᱱ ᱛᱟᱭᱟ, ᱩᱱᱤ ᱡᱮᱢᱚᱱ ᱢᱤᱫᱴᱟᱝ ᱚᱱᱠᱚ ᱩᱱᱤ ᱞᱟᱹᱭ ᱞᱮᱫᱟ ᱡᱮ ᱪᱟᱠᱤᱨᱧᱚᱜ ᱠᱚ ᱥᱟᱜᱮ ᱠᱚᱼᱟ ᱟᱪᱷᱟ ᱪᱟᱹᱠᱨᱤ ᱴᱷᱤᱠ ᱜᱮᱭᱟ ᱥᱚᱨᱠᱟᱨ ᱪᱟᱹᱠᱨᱤ ᱮᱢᱟ ᱠᱚᱢᱮ ᱠᱩᱥᱤᱧ ᱵᱩᱡᱟ, ᱡᱮ ᱜᱤᱫᱨᱟᱹ ᱵᱷᱟᱜᱮ ᱠᱷᱮᱞ ᱠᱮᱫᱟ, ᱪᱟᱹᱠᱨᱤ ᱮᱢᱟ ᱫᱮᱭᱟ ᱫᱚ ᱠᱩᱥᱤ ᱜᱮᱭᱟ ᱠᱤᱱᱛᱩ ᱢᱤᱫᱴᱟᱝ ᱥᱚᱨᱠᱟᱨ ᱪᱮᱛᱟᱱ ᱨᱮ ᱤᱧᱟᱜ ᱵᱤᱫᱟ ᱛᱟᱞᱤᱧ ᱱᱚᱣᱟ ᱠᱟᱱᱟ ᱡᱮ ᱪᱟᱹᱠᱨᱤ ᱮᱢ ᱠᱟᱛᱮᱫ ᱫᱚ ᱩᱱᱤ ᱫᱚ ᱯᱩᱨᱟᱹᱭ ᱵᱩᱥᱛᱤ ᱛᱩᱨᱤ ᱠᱟᱱᱟ ᱵᱚᱥᱛᱤ ᱫᱚ ᱟᱞᱚᱢ ᱵᱚᱥᱛᱤᱭᱮᱭᱟ ᱩᱱᱤ ᱚᱱᱠᱟᱱᱟᱜ ᱥᱩᱡᱳᱜ ᱠᱚ ᱮᱢᱟᱭ ᱢᱮ ᱠᱷᱮᱞ ᱫᱟᱲᱮᱭᱟᱜ ᱢᱟᱭ᱾ ᱪᱟᱹᱠᱨᱤ ᱦᱚᱸ ᱛᱟᱦᱮᱱ ᱢᱟ ᱠᱟᱹᱴᱤᱡ ᱠᱷᱮᱞ ᱜᱤᱫᱽᱨᱟᱹ ᱫᱚ ᱠᱷᱮᱞ ᱦᱚᱸ ᱮᱢᱟᱭ ᱢᱮ ᱪᱟᱹᱠᱨᱤ ᱦᱚᱸ ᱥᱚᱢᱚᱭ ᱨᱮ ᱰᱤᱩᱴᱤ ᱦᱚᱸ ᱦᱩᱭᱩᱜᱼᱟ᱾ ᱦᱮᱸ ᱟᱨ ᱠᱤᱱᱛᱩ ᱚᱱᱠᱟᱱᱟᱜ ᱚᱯᱥᱮᱱ ᱦᱚᱸ ᱮᱢᱟᱭ ᱦᱩᱭᱩᱜᱼᱟ, ᱡᱮ ᱩᱱᱤ ᱡᱮᱦᱮᱛᱩ ᱠᱷᱮᱞ ᱜᱤᱫᱽᱨᱟᱹ ᱠᱟᱱᱟᱭ ᱠᱷᱮᱞ ᱠᱷᱚᱱᱟᱜ ᱜᱮ ᱨᱟᱠᱟᱵ ᱦᱮᱡ ᱟᱠᱟᱱᱟ ᱱᱚᱣᱟ ᱡᱟᱭᱜᱟ ᱨᱮᱭ ᱛᱤᱸᱜᱩ ᱠᱮᱴᱮᱡ ᱟᱠᱟᱱᱟ ᱾ ᱛᱚ ᱩᱱᱤ ᱵᱤᱥᱮᱥ ᱠᱟᱭᱛᱮ ᱠᱷᱮᱞ ᱫᱚ ᱩᱪᱟᱹᱲ ᱮᱢᱟᱭ ᱜᱮ ᱦᱳᱭᱳᱜᱼᱟ᱾ ᱩᱱᱤᱭᱟᱜ ᱩᱱᱟᱹᱜ ᱪᱟᱯ ᱰᱤᱴ ᱢᱟᱱᱮ ᱚᱱᱠᱟ ᱪᱟᱯ ᱩᱪᱤᱛ ᱫᱚ ᱵᱟᱝ ᱠᱟᱱᱟ ᱡᱚᱛᱚ ᱠᱩ ᱰᱤᱭᱩᱴᱤ ᱨᱮ ᱢᱟᱱᱮ ᱩᱱᱠᱩᱣᱟᱜ ᱫᱚ ᱱᱟᱢᱮ ᱰᱤᱭᱩᱴᱤ ᱢᱟᱱᱮ ᱢᱤᱫ ᱠᱟᱛᱷᱟᱨᱮ ᱢᱮᱱ ᱠᱮᱫ ᱱᱟᱢᱮ ᱰᱤᱭᱩᱴᱤ ᱢᱮ ᱩᱱᱠᱩ ᱫᱚ ᱱᱟᱢᱮ ᱚᱱᱟ ᱯᱚᱫ ᱨᱮ ᱱᱤᱱᱟᱜ ᱯᱚᱫ ᱨᱮ ᱢᱮᱱᱟᱭᱟ ᱤᱱᱠᱟᱱ ᱠᱤᱪᱷᱩ ᱡᱤᱱᱤᱥ ᱥᱚᱨᱠᱟᱨ ᱴᱷᱮᱱ ᱤᱧ ᱢᱚᱱᱮᱭᱟ ᱡᱮ ᱥᱚᱨᱠᱟᱨ ᱱᱚᱣᱟ ᱠᱚ ᱡᱤᱱᱤᱥ ᱢᱟᱱᱮ ᱤᱱᱯᱩᱨᱩᱵ ᱫᱚᱨᱠᱟᱨ ᱛᱮᱭ ᱟᱵᱚ ᱦᱚᱸ, ᱠᱤᱪᱷᱩ ᱱᱚᱣᱟ ᱠᱚ ᱱᱮ ᱟᱵᱫᱟᱨ ᱫᱚᱦᱚ ᱫᱚᱨᱠᱟᱨ ᱠᱟᱱᱟ ᱡᱮ ᱟᱞᱮ ᱥᱮ ᱡᱚᱛᱚ ᱦᱚᱲᱜᱮ ᱡᱚᱛᱚ ᱚᱠᱚᱭ ᱡᱟᱹᱛ ᱯᱟᱹᱨᱤᱥ ᱵᱟᱞᱤᱧ ᱞᱟᱹᱭᱟ, ᱡᱚᱛᱚ ᱦᱚᱲ ᱜᱮ ᱡᱟᱦᱟᱸ ᱛᱤᱱᱟᱹᱜ ᱡᱟᱦᱟᱸ ᱞᱮᱠᱟᱱ ᱜᱤᱫᱽᱨᱟᱹ ᱜᱮ ᱡᱚᱛᱚᱱᱠᱟ ᱪᱟᱹᱠᱨᱤ ᱠᱟ ᱠᱟᱛᱮᱜ ᱠᱚ ᱫᱟᱱᱟᱭᱮᱫ ᱠᱚᱣᱟ᱾ ᱛᱮᱦᱮᱧ ᱟᱵᱚᱨᱮᱱ ᱱᱤᱛᱚᱜ ᱢᱟᱨᱟᱝ ᱢᱟᱨᱟᱝ ᱯᱞᱮᱭᱟᱨ ᱵᱚᱞᱛᱮ ᱥᱩᱱᱤᱞ ᱪᱷᱮᱛᱨᱤ ᱾ ᱱᱩᱭ ᱱᱩᱭ ᱠᱮᱢᱮᱨᱟ ᱥᱟᱢᱟᱝ ᱨᱮ ᱧᱮᱞ ᱠᱟᱜᱼᱟ ᱵᱮᱱ ᱤᱭᱟᱹ ᱠᱚᱨᱮᱜ, ᱡᱮ ᱱᱩᱭ ᱞᱮ ᱛᱤ ᱦᱚᱸ ᱡᱚᱦᱟᱨ ᱠᱟᱛᱮᱜ ᱞᱮ ᱠᱟᱜ-ᱟᱭ ᱥᱟᱢᱟᱝ ᱵᱚᱞ ᱠᱚ ᱢᱮᱱᱟᱜ ᱛᱤᱠᱤᱱᱤᱭᱟ ᱠᱚ ᱟᱵᱚ ᱟᱵᱚ ᱥᱟᱱᱛᱟᱲ ᱫᱚ ᱢᱟ ᱛᱟᱯᱮ ᱛᱟᱵ ᱨᱮ ᱦᱮᱱᱟᱜ ᱵᱚᱱᱟ ᱱᱤᱛᱚᱜ ᱫᱚ ᱵᱟᱵᱚᱱ ᱤᱭᱟᱹ ᱫᱟᱲᱮᱭᱟᱜᱼᱟ ᱠᱤᱱᱛᱩ ᱡᱟᱦᱟᱸᱭ ᱠᱚ ᱟᱸᱜ ᱮᱴᱟᱜ ᱦᱚᱲ ᱮᱴᱟᱜ ᱤᱭᱟᱹ ᱠᱚ ᱟᱨᱦᱚ ᱦᱮᱱᱟᱜ ᱠᱚᱣᱟ ᱢᱟᱱᱮ ᱟᱨᱦᱚ ᱩᱱᱠᱩ ᱵᱚᱲᱚ ᱵᱚᱲᱚ ᱦᱚᱲ ᱠᱚ ᱩᱱᱠᱩ ᱫᱚ ᱧᱮᱞ ᱫᱚᱨᱠᱟᱨ ᱠᱟᱱᱟ ᱥᱟᱱᱛᱟᱲ ᱵᱟᱫ ᱠᱟᱛᱮᱫ ᱨᱮᱦᱚᱸ ᱮᱴᱟᱜ ᱤᱭᱟᱹ ᱠᱚ ᱩᱱᱠᱩ ᱧᱮᱞ ᱫᱚᱨᱠᱟᱨ ᱠᱟᱱᱟ ᱡᱮ ᱡᱟᱦᱟᱸ ᱛᱤᱱᱟᱜ ᱡᱟᱦᱟᱸ ᱞᱮᱠᱟ ᱫᱩᱞᱟᱹᱲ ᱠᱨᱤᱠᱮᱴ ᱪᱮᱛᱟᱱ ᱨᱮ ᱯᱷᱩᱴᱵᱚ ᱪᱮᱛᱟᱱ ᱨᱮ ᱡᱩᱫᱤ ᱠᱚ ᱩᱫᱩᱜ ᱠᱮᱭᱟ ᱡᱟᱦᱟᱸ᱾
ᱟᱪᱷᱟ ᱜᱚᱝᱠᱮ ᱴᱷᱤᱠᱜᱮᱭᱟ ᱤᱱᱠᱟᱹ ᱜᱮᱞᱟᱝ ᱨᱚᱲᱟ ᱟᱫᱚ ᱚᱠᱛᱚ ᱦᱚᱸ ᱦᱩᱭᱮᱱ ᱛᱟᱞᱟᱝ ᱦᱮᱸ᱾
ᱦᱮᱸ ᱟᱫᱚ ᱴᱷᱤᱠ ᱜᱮᱭᱟ ᱟᱫᱚ ᱦᱚᱜ-ᱚᱭ ᱪᱟᱵᱟ ᱮᱡ ᱪᱟᱵᱟ ᱦᱮᱡ ᱱᱟ ᱛᱤᱨᱮ ᱠᱟᱴᱟᱜ-ᱟ ᱛᱚᱠᱷᱚᱱ ᱠᱚᱴᱟᱜᱼᱟ ᱟᱫᱚ ᱚᱥᱩᱵᱤᱫᱟ ᱵᱟᱹᱱᱩᱜᱼᱟ ᱜᱚᱝᱠᱮ ᱛᱚ